ᱦᱮᱞᱳ ᱦᱮᱸ ᱜᱚᱝᱠᱮ ᱟᱹᱞᱤᱧᱟᱜ ᱟᱲᱟᱝ ᱵᱤᱱ ᱟᱸᱡᱚᱢᱮᱫ ᱛᱟᱞᱤᱧᱟ
ᱦᱮᱸ ᱟᱸᱡᱚᱢ ᱫᱟᱞᱤᱧ ᱛᱚ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱜᱚᱢᱠᱮ ᱥᱟᱹᱜᱩᱱ ᱧᱤᱫᱟᱹ
ᱥᱟᱹᱜᱩᱱ ᱧᱤᱫᱟᱹ ᱛᱟᱦᱞᱮ ᱜᱚᱝᱠᱮ
ᱦᱮᱸ ᱞᱟᱹᱭ ᱵᱤᱱ
ᱪᱮᱫ ᱠᱚᱵᱤᱱ ᱪᱤᱠᱟᱹ ᱵᱟᱲᱟᱭᱮᱫ-ᱟ
ᱦᱚᱜ-ᱚᱭ ᱜᱚᱝᱠᱮ ᱱᱤᱛᱚᱜ ᱫᱚ ᱚᱲᱟᱜ ᱚᱲᱟᱜ ᱤᱭᱟᱹ ᱥᱮᱫ ᱞᱤᱧ ᱪᱟᱞᱟᱣᱱᱟ ᱢᱳᱲᱥᱮᱫ ᱢᱳᱲᱥᱮᱫ ᱠᱷᱚᱱᱟᱜ ᱦᱮᱡ ᱱᱟᱞᱤᱧ ᱦᱮᱡ ᱠᱟᱛᱮᱜ ᱦᱚᱜ-ᱚᱭ ᱠᱤᱫᱩᱯ ᱦᱩᱭᱩᱜ-ᱟ ᱟᱨ ᱥᱤᱠᱲᱤᱡ ᱠᱚᱦᱚᱸ ᱠᱚ ᱜᱮᱜᱮᱨ ᱠᱟᱱᱟ ᱫᱚᱢᱮ ᱦᱩᱸ ᱵᱚᱨᱥᱟ ᱫᱤᱱ ᱫᱚ ᱥᱤᱠᱬᱤᱡ ᱠᱚ ᱜᱮᱜᱮᱨ ᱜᱮᱭᱟ ᱛᱚ ᱫᱚᱢᱮ ᱛᱚᱵᱮ ᱢᱚᱥᱟᱨᱤ ᱠᱚ ᱠᱷᱟᱴᱟᱣ ᱠᱟᱛᱮᱫᱽ ᱵᱚᱞᱚ ᱵᱟᱭ ᱠᱚᱜ ᱦᱩᱭᱩᱜᱼᱟ ᱟᱨᱠᱤ᱾
ᱦᱮᱸ ᱦᱩᱸ
ᱟᱯᱮᱥᱮᱫ ᱫᱚ ᱥᱤᱠᱬᱤᱡ ᱠᱚ ᱪᱮᱫ ᱞᱮᱠᱟ ᱜᱚᱝᱠᱮ
ᱥᱤᱠᱬᱤ ᱟᱞᱮ ᱥᱮᱱ ᱦᱚᱸ ᱢᱮᱱᱟᱜ ᱠᱚᱜᱮᱭᱟ ᱜᱚᱝᱠᱮ᱾
ᱦᱮᱸ
ᱟᱫᱚ ᱱᱮᱛᱟᱨ ᱫᱚ ᱢᱚᱥᱟᱨᱤ ᱠᱚᱛᱮ ᱜᱤᱛᱤᱡ ᱜᱮ ᱵᱷᱟᱹᱜᱤᱭᱟ᱾ ᱵᱟᱠᱷᱟᱱ ᱫᱚ ᱪᱮᱫ ᱨᱩᱣᱟᱹ ᱟᱨᱟᱢᱵᱚᱜᱼᱟ ᱪᱮᱫ ᱮᱱᱠᱷᱟᱱ,
ᱦᱮᱸ
ᱟᱹᱰᱤ ᱨᱚᱠᱚᱢ ᱢᱟᱱᱮ ᱨᱳᱜᱽ ᱠᱚ ᱦᱤᱡᱩᱜ-ᱟ
ᱦᱮᱸ ᱥᱤᱠᱲᱤᱡ ᱠᱷᱚᱱᱟᱜ ᱛᱚ ᱟᱹᱰᱤ ᱨᱚᱠᱚᱢ ᱨᱳᱜᱽ ᱠᱚ ᱦᱩᱭᱩᱜᱼᱟ ᱦᱳᱭ ᱢᱮᱞᱮᱨᱤᱭᱟ ᱦᱩᱭᱩᱜᱼᱟ ᱴᱟᱭᱯᱷᱚᱭᱮᱴ ᱦᱩᱭᱩᱜᱼᱟ ᱟᱹᱰᱤ ᱨᱚᱠᱚᱢ᱾
ᱦᱮᱸ ᱦᱮᱸ
ᱟᱫᱚ ᱦᱩᱭ ᱞᱮᱠᱷᱟᱱ ᱡᱩᱫᱤ ᱚᱱᱟ ᱠᱚ ᱡᱩᱫᱤ ᱵᱟᱹᱵᱤᱱ ᱪᱤᱠᱤᱛᱥᱟᱭᱟ ᱟᱫᱚ ᱚᱠᱟ ᱥᱮᱫ ᱪᱟᱞᱟᱜᱼᱟ ᱦᱟᱸᱜ ᱴᱷᱤᱠ ᱵᱟᱹᱱᱩᱜᱼᱟ,
ᱦᱳᱭ ᱟᱫᱚ ᱞᱟᱥ ᱛᱮ ᱢᱟᱨᱟᱝ ᱥᱮᱫ ᱪᱟᱞᱟᱣ ᱞᱮᱱᱠᱷᱟᱱ ᱟᱨ ᱚᱱᱠᱟ ᱴᱟᱠᱟ ᱯᱚᱭᱥᱟ ᱠᱚ ᱩᱱᱟᱹᱜ ᱟᱵᱚᱫᱚ ᱵᱟᱹᱱᱩᱜ ᱛᱟᱵᱚᱱᱟ
ᱦᱮᱸ ᱦᱮᱸ
ᱟᱫᱚ ᱩᱱᱟᱹᱜ ᱵᱟᱝᱠᱷᱟᱱ ᱵᱟᱹᱠᱤᱱ ᱫᱟᱲᱮᱭᱟᱜᱼᱟ ᱟᱫᱚ ᱩᱱᱫᱚ ᱢᱟᱱᱮ ᱜᱚᱡ ᱪᱷᱟᱲᱟ ᱫᱚ ᱩᱯᱟᱹᱭ ᱵᱟᱝ᱾
ᱦᱮᱸᱮ ᱟᱨ ᱱᱮᱛᱟᱨ ᱢᱟ ᱟᱹᱵᱤᱱ ᱧᱮᱞ ᱵᱤᱱ
ᱟᱵᱤᱱ ᱦᱚᱜᱼᱚᱭ ᱱᱚᱣᱟ ᱪᱩᱴᱠᱟᱹ ᱪᱩᱴᱠᱟᱹ ᱰᱟᱠᱛᱟᱨ ᱠᱚ ᱢᱟᱱᱮ ᱟᱹᱵᱤᱱ ᱧᱮᱞ ᱵᱤᱱ ᱪᱟᱞᱟᱜ ᱵᱤᱱ ᱡᱟᱦᱟᱸ ᱠᱚᱨᱮ ᱵᱚ ᱫᱩᱲᱩᱵᱼᱟ ᱟᱨᱠᱤ, ᱩᱱᱠᱩ ᱫᱚ ᱚᱱᱟ ᱵᱷᱤᱡᱤᱴ ᱢᱤᱨᱤᱡ ᱫᱚ ᱵᱟᱠᱚ ᱦᱟᱛᱟᱣ ᱮᱫᱟ᱾ ᱵᱩᱡ ᱠᱮᱫᱟ ᱵᱤᱱ ᱟᱵᱤᱱ ᱡᱩᱫᱤ ᱥᱮᱲᱟ ᱧᱚᱜ ᱰᱟᱠᱛᱟᱨ ᱴᱷᱮᱱ ᱵᱤᱱ ᱪᱟᱞᱟᱜᱼᱟ ᱩᱱ ᱫᱚᱭ ᱢᱮᱛᱟ ᱵᱤᱱᱟ ᱧᱮᱞ ᱨᱮᱱᱟᱜ ᱯᱷᱤ ᱟᱞᱟᱫᱟ ᱞᱟᱜᱟᱜᱼᱟ ᱨᱟᱱ ᱨᱮᱱᱟᱜ ᱟᱞᱟᱫᱟ ᱞᱟᱜᱟᱜᱼᱟ᱾ ᱯᱚᱨᱤᱠᱠᱷᱟ ᱨᱮᱱᱟᱜ ᱟᱨᱚ ᱟᱞᱟᱫᱟ ᱟᱹᱵᱤᱱ ᱜᱮ ᱡᱚᱛᱚ ᱠᱤᱪᱷᱩᱭ ᱠᱚᱨᱟᱣ ᱦᱚᱪᱚ ᱵᱤᱱᱟ᱾
ᱦᱮᱸ
ᱦᱚᱜᱼᱚᱭ ᱱᱚᱝᱠᱟᱱ ᱰᱟᱠᱛᱟᱨᱟᱜ ᱤᱭᱟᱹ ᱵᱷᱚᱝᱜᱤ ᱟᱹᱵᱤᱱ ᱡᱩᱫᱤ ᱴᱟᱠᱟ ᱯᱚᱭᱥᱟ ᱵᱟᱝ ᱛᱟᱦᱮᱱᱟ ᱥᱮ ᱡᱩᱫᱤ ᱵᱟᱝ ᱛᱟᱦᱮᱱᱟ ᱥᱮ ᱟᱹᱵᱤᱱ ᱫᱚ ᱚᱱᱠᱟ ᱥᱮᱬᱟ ᱨᱮᱱᱟᱜ ᱨᱩᱣᱟᱹ ᱦᱟᱹᱥᱩ ᱦᱩᱭᱩᱜᱼᱟ ᱟᱹᱵᱤᱱ ᱫᱚ ᱮᱠᱫᱚᱢ ᱩᱯᱟᱹᱭ ᱵᱟᱹᱱᱩᱜᱼᱟ ᱪᱮᱫ ᱵᱤᱱ ᱪᱤᱠᱟᱹᱜ ᱟᱵᱤᱱ ᱚᱦᱚᱵᱤᱱ ᱞᱟᱹᱭ ᱠᱮᱭᱟ᱾
ᱦᱮᱸ ᱦᱮᱸ
ᱦᱩᱸ
ᱢᱟᱱᱮ ᱩᱱᱫᱚ ᱦᱟᱱᱮ ᱦᱟᱥᱟ ᱡᱟᱭᱜᱟ ᱵᱚᱱᱫᱚᱠ, ᱢᱚᱱᱫᱚᱠ ᱠᱟᱛᱮᱜ ᱨᱮᱦᱚᱸ ᱧᱮᱞ ᱵᱤᱱ ᱵᱟᱝ ᱠᱩᱲᱟᱹᱜᱼᱟ᱾
ᱵᱟᱝ ᱠᱩᱲᱟᱹᱜᱼᱟ ᱛᱟᱦᱞᱮ ᱦᱚᱸᱜᱼᱚᱭ ᱥᱤᱠᱲᱤ ᱠᱷᱚᱱᱟᱜ ᱫᱚ ᱵᱟᱝ ᱵᱟᱝ ᱛᱟᱞᱦᱮ ᱛᱟᱨ ᱞᱟᱦᱟ ᱨᱮᱜᱮ ᱟᱵᱚ ᱫᱚ ᱥᱤᱠᱢᱤᱡ ᱯᱷᱠᱲᱤᱡ ᱠᱷᱚᱱᱟᱜ ᱤᱭᱟᱹᱛᱮ ᱛᱟᱦᱮᱱ ᱦᱩᱭᱩᱜ ᱛᱟᱵᱚᱱᱟ᱾ ᱥᱟᱵᱫᱷᱟᱱ ᱡᱟᱛᱮ ᱟᱞᱚ ᱠᱚ ᱜᱮᱨ ᱫᱟᱲᱮᱭᱟᱵᱚᱱ ᱢᱟ, ᱟᱨ ᱱᱮᱛᱟᱨ ᱢᱟ ᱚᱱᱮ ᱤᱭᱟᱹ ᱠᱚ ᱩᱰᱩᱝ ᱟᱠᱟᱱᱟ ᱠᱚᱭᱮᱞ ᱢᱚᱭᱮᱞ ᱟᱹᱰᱤ ᱨᱚᱠᱚᱢ ᱨᱩᱯ ᱚᱱᱟ ᱛᱮᱦᱚᱸᱠᱚ ᱫᱟᱹᱲᱫᱟ ᱵᱟᱝ ᱫᱚ ᱵᱟᱝ᱾ ᱠᱤᱱᱛᱩ ᱥᱟᱢᱚᱭᱤᱠ ᱠᱚ ᱫᱟᱹᱲ ᱫᱟ ᱚᱱᱟ ᱟᱛᱟᱨ ᱪᱟᱵᱟ ᱞᱮᱠᱷᱟᱱ ᱜᱮ ᱟᱨᱚ ᱠᱚ ᱨᱩᱣᱟᱹᱲ ᱠᱟᱱᱟ᱾
ᱦᱳᱭ ᱦᱳᱭ, ᱦᱮᱸ ᱦᱮᱸ
ᱟᱨ ᱛᱟᱯᱚᱨᱮ ᱚᱱᱟ ᱥᱮᱱᱴ ᱫᱚ ᱦᱚᱲᱢᱚ ᱨᱮᱱᱟᱜ ᱦᱚᱸᱭ ᱠᱷᱩᱛᱤᱭᱟ ᱦᱮᱸ
ᱦᱳᱭ
ᱠᱩᱛᱤᱭᱟᱭ ᱟᱫᱚ ᱟᱹᱵᱤᱱ ᱵᱟᱹᱵᱤᱱ ᱵᱩᱡᱽ ᱫᱟᱲᱮᱭᱟᱜᱼᱟ ᱠᱤᱱᱛᱩ ᱠᱷᱩᱛ ᱫᱚᱭ ᱠᱷᱟᱛᱤᱭᱟ ᱚᱱᱟ ᱠᱮᱢᱤᱠᱮᱞ ᱠᱚ ᱢᱮᱥᱟ ᱨᱮ ᱵᱟᱝ ᱛᱟᱦᱮᱱᱟ ᱠᱷᱚᱛᱤᱭᱟ ᱟᱹᱰᱤ ᱡᱳᱨᱮ ᱮ ᱠᱷᱚᱛᱤᱭᱟ
ᱠᱚᱷᱛᱢ ᱜᱮᱭᱟ ᱠᱷᱩᱛᱤ ᱜᱮᱭᱟ
ᱦᱮᱸ ᱤᱱᱟᱹ ᱠᱷᱟᱹᱛᱤᱨ ᱢᱚᱥᱟᱨᱤ ᱠᱷᱟᱴᱟᱣ ᱠᱟᱛᱮᱜ ᱦᱮᱸ ᱢᱚᱥᱟᱨᱤ ᱠᱷᱟᱴᱟᱣ ᱡᱟᱹᱯᱤᱫ ᱜᱮ ᱵᱷᱟᱜᱮᱭᱟ ᱟᱨᱠᱤ
ᱦᱳᱭ ᱢᱟᱱᱮ ᱥᱚᱛᱮᱥ ᱥᱚᱛᱮᱥ ᱦᱚᱸ ᱛᱟᱦᱮᱱᱟ ᱥᱚᱛᱮᱥ ᱠᱷᱚᱱ
ᱦᱮᱸ ᱦᱮᱸᱜ-ᱮ
ᱟᱨ ᱱᱮᱛᱟᱨ ᱫᱚ ᱢᱟᱱᱮ ᱪᱮᱫ ᱞᱤᱧ ᱞᱟᱹᱭᱟ
ᱦᱩᱸ
ᱢᱟᱱᱮ ᱨᱳᱜᱽ ᱟᱡᱟᱨ ᱠᱚᱦᱚᱸ ᱢᱟᱱᱮ ᱪᱮᱫ ᱨᱳᱜᱽ ᱠᱚᱪᱚᱝ ᱧᱟᱢᱚᱜ ᱠᱟᱱᱟ
ᱦᱮᱸ ᱵᱟᱵᱤᱱ ᱵᱩᱡᱽ ᱫᱟᱲᱮᱭᱟᱜᱼᱟ
ᱢᱟᱱᱮ ᱞᱟᱦᱟᱛᱮᱱ ᱦᱚᱲ ᱠᱚ ᱧᱮᱞ ᱠᱚᱵᱤᱱ ᱞᱟᱦᱟᱛᱮᱱ ᱦᱚᱲ ᱠᱚᱫᱚ ᱚᱝᱠᱟ ᱢᱟᱱᱮ ᱨᱩᱣᱟᱹ ᱦᱟᱥᱩ ᱠᱚᱦᱚᱸ ᱡᱟᱱᱤᱡ ᱵᱟᱝ ᱛᱟᱦᱮᱸ ᱠᱟᱱᱟ ᱠᱟᱱ ᱛᱟᱠᱚᱣᱟ
ᱦᱩᱸ ᱵᱟᱝ ᱵᱟᱝ ᱵᱟᱝ
ᱟᱨ ᱟᱵᱚ ᱱᱮᱛᱟᱨ ᱡᱩᱜᱽ ᱨᱮ ᱧᱮᱞ ᱵᱤᱱ ᱮᱸᱜᱟᱛᱮ ᱦᱟᱱᱟ ᱨᱳᱜᱽ ᱱᱚᱣᱟ ᱨᱳᱜᱽ
ᱦᱮᱸ ᱟᱫᱚ ᱡᱚᱛᱚ ᱜᱮ ᱟᱵᱚ ᱫᱚ ᱨᱟᱥᱟᱭᱚᱱᱤᱠ ᱵᱚᱱ ᱡᱚᱢᱮᱫ ᱫᱚ ᱜᱚᱝᱠᱮ ᱛᱟᱞᱦᱮ ᱨᱳᱜᱽ ᱡᱟᱞᱟ ᱫᱚ ᱪᱮᱫᱟᱜ ᱵᱟᱝ ᱦᱩᱭᱩᱜ ᱦᱮᱸ ᱞᱟᱦᱟᱛᱮ ᱡᱮᱢᱚᱱ ᱦᱩᱲᱩ ᱠᱚᱠᱚ ᱪᱟᱥ ᱛᱟᱦᱮᱸᱜ ᱩᱱ ᱫᱚ ᱪᱮᱫ ᱦᱚᱸ ᱵᱟᱠᱚ ᱮᱢᱟᱜ ᱛᱟᱦᱮᱸᱫ ᱠᱷᱟᱹᱞᱤ ᱜᱩᱨᱤᱡ ᱟᱨ ᱵᱟᱝᱠᱷᱟᱱ ᱵᱟᱝ ᱜᱮ ᱦᱮᱸ ᱛᱟᱹᱣ ᱦᱩᱲᱩ ᱫᱚ ᱦᱩᱭᱩᱜ ᱛᱟᱦᱮᱸᱫ ᱦᱚᱲᱢᱚ ᱨᱮᱱᱟᱜ ᱠᱷᱩᱛᱤ ᱦᱚᱸ ᱵᱟᱝ ᱦᱩᱭᱩᱜᱼᱟ ᱪᱮᱫ ᱦᱚᱸ ᱵᱟᱝ ᱦᱩᱭᱩᱜᱼᱟ ᱟᱨ ᱞᱟᱦᱟᱛᱮ ᱦᱚᱲ ᱧᱮᱞᱠᱚᱢ ᱮᱠᱥᱚ ᱵᱚᱪᱷᱚᱨ ᱠᱚ ᱵᱟᱧᱪᱟᱜ ᱛᱟᱦᱮᱸᱜ ᱱᱮᱛᱟᱨ ᱫᱚ ᱥᱟᱴ ᱦᱚᱸ ᱵᱟᱠᱚ ᱯᱟᱨᱚᱢᱮᱫᱟᱟ
ᱵᱟᱝ ᱵᱟᱝ
ᱦᱩᱸ, ᱛᱟᱞᱦᱮ ᱟᱨ ᱞᱟᱦᱟ ᱛᱮᱫᱚ ᱧᱮᱞ ᱵᱤᱱ ᱡᱩᱫᱤ ᱯᱚᱨᱚᱵᱽ ᱢᱟᱱᱮ ᱛᱟᱲᱟᱢ ᱵᱟᱲᱟ ᱨᱮᱜᱮ ᱛᱚᱦᱚᱫᱚᱜ-ᱟᱭ
ᱦᱩᱸ
ᱵᱟ ᱵᱷᱤᱸᱫᱟᱹᱲᱮᱱᱟᱭ ᱦᱚᱭᱛᱳ ᱯᱩᱴᱩᱨᱮᱱ ᱛᱟᱭᱟ ᱫᱷᱩᱲᱤ ᱠᱚ ᱞᱟᱜᱟᱣᱟ ᱛᱟᱭᱟ ᱫᱷᱩᱲᱤ ᱵᱩᱡᱽ ᱠᱮᱫᱟᱢ ᱫᱷᱩᱲᱤ ᱛᱮᱜᱮ ᱫᱷᱩᱲᱤ ᱛᱮᱜᱮ ᱵᱷᱟᱞᱮᱜ ᱛᱟᱦᱮᱸᱫ ᱵᱩᱡᱽ ᱠᱮᱫᱟ ᱵᱮᱱ ᱟᱨ ᱱᱮᱛᱟᱨ ᱫᱚ ᱚᱠᱟᱨᱮ ᱪᱮᱫ ᱵᱚᱨᱚᱞᱤᱧ ᱠᱚ
ᱦᱮᱸ
ᱢᱟᱱᱮ ᱵᱮᱛᱷᱟ ᱢᱟᱹᱞᱤᱥ ᱠᱚ ᱟᱹᱰᱤ ᱡᱳᱨ ᱩᱰᱩᱠ ᱟᱠᱟᱱᱟ᱾ ᱞᱟᱦᱟ ᱛᱮᱫᱚ ᱚᱱᱠᱟᱜᱮ᱾ ᱞᱟᱦᱟᱛᱮ ᱡᱩᱫᱤ ᱟᱢ ᱵᱷᱤᱸᱫᱟᱹᱲ ᱛᱮ ᱯᱷᱩᱞᱟᱹᱣᱮᱱ ᱛᱟᱢᱟ᱾ ᱵᱮᱛᱷᱟ ᱦᱩᱭᱮᱱ ᱛᱟᱢᱟ ᱞᱟᱹᱭᱟᱢ ᱞᱚᱞᱚ ᱫᱟᱜ ᱟᱨ ᱵᱩᱞᱩᱝ, ᱚᱱᱟ ᱮᱢ ᱚᱱᱟ ᱫᱟᱜ ᱡᱩᱫᱤ ᱟᱹᱵᱤᱱ ᱢᱟᱱᱮ ᱡᱟᱦᱟᱸ ᱛᱤᱱᱟᱹᱜ ᱵᱤᱱ ᱥᱟᱦᱟ ᱫᱟᱲᱮᱭᱟᱜᱼᱟ᱾ ᱡᱩᱫᱤ ᱵᱤᱱ ᱥᱮᱸᱠ ᱵᱤᱱ ᱮ ᱟᱥᱮ᱾ ᱚᱱᱟ ᱛᱮᱜᱮ ᱵᱮᱛᱷᱟ ᱢᱮᱛᱷᱟ ᱡᱚᱛᱚ ᱪᱟᱵᱟᱜ ᱛᱟᱧ ᱵᱩᱡ ᱠᱮᱫᱟ ᱵᱤᱱ᱾ ᱟᱨ ᱱᱮᱛᱟᱨ ᱢᱟᱥᱮ ᱪᱟᱵᱟᱭ ᱵᱤᱱ ᱦᱮᱸ ᱱᱮᱛᱟᱨ ᱪᱟᱵᱟ ᱜᱮ ᱵᱟᱝ ᱪᱟᱵᱟᱜᱼᱟ?
ᱟᱸᱻ ᱟᱸᱻ
ᱰᱟᱠᱛᱟᱨ ᱴᱷᱮᱱ ᱫᱟᱹᱲ ᱦᱩᱭᱩᱜ ᱛᱟᱵᱤᱱᱟ᱾ ᱟᱨ ᱰᱟᱠᱛᱟᱨ ᱢᱟ ᱜᱷᱩᱜᱤᱰᱟᱣ ᱠᱟᱛᱮᱫ ᱠᱚ ᱫᱩᱲᱩᱵ ᱟᱠᱟᱱᱟ᱾ ᱦᱮᱸ ᱰᱟᱠᱛᱟᱨ ᱠᱚ ᱞᱟᱹᱭᱟ ᱟᱨᱦᱚᱸ ᱡᱟᱦᱟᱸ ᱛᱤᱱᱟᱹᱜ ᱫᱟᱜ ᱢᱟᱭ ᱨᱩᱣᱟᱹ ᱦᱟᱹᱥᱩ ᱦᱩᱭᱩᱜ ᱢᱟᱭ᱾ ᱦᱮᱸ ᱤᱧᱟᱜ ᱩᱱᱟᱹᱜ ᱜᱮ ᱵᱷᱟᱜᱮ᱾
ᱦᱮᱸ
ᱦᱮᱸ ᱛᱮ
ᱦᱮᱸ
ᱵᱩᱡᱽ ᱠᱮᱫᱟᱞᱤᱧ ᱢᱟᱱᱮ ᱰᱟᱠᱛᱟᱨ ᱫᱚᱠᱚ, ᱰᱟᱹᱠᱛᱟᱨᱟᱜ ᱡᱟᱦᱟᱸ ᱛᱤᱱᱟᱹᱜ ᱨᱩᱣᱟᱹ ᱦᱟᱹᱥᱩ ᱦᱩᱭᱩᱜᱼᱟ, ᱩᱱᱟᱹᱜ ᱜᱮ ᱵᱷᱟᱜᱤ᱾ ᱤᱧᱟᱜ ᱯᱨᱚᱯᱷᱤᱴ ᱦᱩᱭᱩᱜ᱾
ᱦᱳᱭ
ᱦᱮᱸ
ᱟᱨ ᱞᱟᱦᱟᱛᱮᱱᱟᱜ ᱦᱚᱲ ᱠᱚᱢᱟ ᱦᱟᱱᱮ ᱜᱚᱝᱠᱮ ᱢᱟᱱᱮ ᱩᱱᱠᱩ ᱫᱚ ᱢᱟᱱᱮ ᱦᱟᱱᱮ ᱢᱚᱥᱞᱟᱼ ᱯᱷᱚᱥᱞᱟ ᱠᱚᱫᱚ ᱵᱟᱠᱚ ᱡᱚᱢ ᱛᱟᱦᱮᱸᱱᱟ᱾ ᱩᱛᱩ ᱫᱚ ᱢᱟᱱᱮ ᱛᱮᱠᱮ ᱡᱚᱢ ᱦᱳᱭ᱾
ᱛᱮᱠᱮ
ᱦᱮᱸ ᱛᱟᱦᱞᱮ ᱤᱱᱟᱹ ᱠᱷᱟᱹᱛᱤᱨ ᱢᱟᱱᱮ ᱞᱟᱦᱟᱛᱮᱱ ᱦᱚᱲ ᱠᱚᱫᱚ ᱢᱟᱱᱮ ᱠᱟᱹᱴᱤᱡ ᱥᱚᱠᱛᱚ-ᱯᱚᱠᱛᱚ ᱦᱚᱸᱠᱚ ᱛᱟᱦᱮᱸᱜ ᱠᱟᱱᱟ ᱥᱮ᱾
ᱦᱩᱸ ᱦᱩᱸ ᱦᱩᱸ ᱮᱠᱫᱚᱢ ᱮᱠᱫᱚᱢ
ᱦᱳᱭ ᱢᱟᱱᱮ ᱚᱱᱟ ᱛᱮᱠᱮ ᱡᱚᱢ ᱫᱚ ᱟᱹᱰᱤ ᱱᱟᱯᱟᱭ ᱜᱮᱭᱟ᱾
ᱦᱮᱸ ᱮᱠᱫᱚᱢ ᱟᱹᱰᱤ ᱱᱟᱯᱟᱭ᱾
ᱠᱤᱱᱛᱩ ᱟᱵᱚᱫ ᱫᱚ ᱱᱮᱛᱟᱨ ᱫᱚ ᱚᱱᱟ ᱛᱮᱠᱮ ᱡᱚᱢ ᱫᱚ ᱵᱟᱵᱚᱱ ᱫᱟᱲᱮᱭᱟᱜᱼᱟ᱾
ᱵᱟᱝ ᱵᱟᱝ ᱵᱟᱝ ᱮᱠᱟᱞ ᱵᱟᱝ ᱦᱩᱸ
ᱦᱮ
ᱟᱹᱞᱤᱧ ᱵᱩᱡᱽ ᱠᱮᱫᱟᱵᱤᱱ ᱜᱚᱢᱠᱮ
ᱦᱮᱸ
ᱢᱟᱱᱮ ᱫᱟᱫᱩ ᱵᱟᱵᱟ- ᱟᱭᱳ ᱠᱤᱱ ᱛᱟᱦᱮᱸ ᱠᱟᱱᱟ ᱩᱱᱠᱤᱱ ᱫᱚ ᱟᱹᱰᱤ ᱯᱟᱹᱦᱤᱞ ᱦᱚᱲ ᱠᱤᱱ ᱛᱟᱦᱮᱸ ᱠᱟᱱᱟ ᱛᱚ᱾ ᱤᱧ ᱫᱚ ᱟᱹᱰᱤ ᱠᱟᱹᱴᱤᱡ ᱤᱧ ᱫᱤᱥᱟᱹ ᱠᱤᱱᱟ᱾ ᱛᱚ ᱜᱚᱢᱠᱮ ᱞᱟᱹᱭ ᱟᱠᱚ ᱟᱵᱚ ᱫᱚ ᱢᱟᱱᱮ ᱦᱚᱜᱼᱚᱭ ᱛᱟᱞᱮ
ᱦᱮᱸ
ᱛᱟᱞᱮ ᱨᱟᱯᱟᱜ ᱠᱟᱛᱮᱫ ᱪᱚᱯᱚᱡ ᱠᱟᱛᱮᱫ, ᱢᱤᱫ ᱵᱮᱲᱟ ᱠᱚ ᱛᱟᱦᱮᱱᱟ᱾ ᱱᱮᱛᱟᱨ ᱜᱤᱫᱽᱨᱟᱹ- ᱯᱤᱫᱽᱨᱟᱹ ᱛᱟᱞᱮ ᱠᱚ ᱪᱚᱯᱚᱡ ᱫᱟ ᱠᱤ? ᱵᱟᱠᱚ ᱪᱚᱯᱚᱡ ᱫᱟ᱾ ᱦᱮᱸ ᱮᱠᱫᱚᱢ ᱵᱟᱝ ᱟᱨ ᱦᱚᱸᱜᱼᱚᱭ ᱱᱚᱣᱟ ᱡᱚᱸᱰᱨᱟ ᱡᱚᱸᱰᱨᱟ ᱦᱚᱸ ᱫᱟᱠᱟ ᱠᱟᱛᱮᱫ ᱠᱚ ᱡᱚᱢ ᱛᱟᱸᱦᱮᱫ ᱦᱮᱸᱥᱮᱸ᱾ ᱚᱱᱟ ᱛᱮᱦᱚᱸ ᱢᱤᱫ ᱵᱮᱲᱟ ᱠᱚ ᱛᱟᱦᱮᱱ ᱛᱟᱦᱮᱸᱫ᱾ ᱛᱟᱯᱚᱨᱮ ᱦᱚᱜᱼᱚᱭ ᱛᱮᱨᱮᱞ ᱠᱚ᱾ ᱛᱮᱨᱮᱞ ᱫᱚ ᱡᱚᱠᱷᱚᱱ ᱚᱱᱮ ᱠᱩᱪᱤ ᱛᱟᱦᱮᱱᱟ ᱵᱟᱝ᱾ ᱩᱱ ᱥᱚᱢᱚᱭ ᱚᱱᱟ ᱢᱤᱫᱴᱟᱝ ᱵᱷᱟᱛ᱾ ᱵᱷᱟᱛᱮ ᱦᱩᱭᱩᱜᱼᱟ, ᱵᱷᱟᱛᱮ ᱢᱟᱱᱮ ᱚᱱᱟ ᱡᱟᱝ ᱛᱮᱫ ᱜᱮ ᱚᱱᱟ ᱫᱚ ᱫᱟᱠᱟ ᱞᱮᱠᱟ ᱧᱮᱞᱚᱜᱼᱟ᱾ ᱚᱱᱟ ᱠᱩᱴᱟᱹᱢ ᱪᱷᱟᱲᱟᱣ ᱠᱟᱛᱮᱜ᱾ ᱟᱫᱚ ᱟᱹᱨᱩᱵ ᱠᱟᱛᱮᱫ ᱯᱩᱨᱟᱹ ᱢᱟᱱᱮ ᱯᱩᱲ ᱜᱮ ᱧᱮᱞᱚᱜᱼᱟ ᱫᱟᱠᱟ ᱞᱮᱠᱟ᱾ ᱚᱱᱟ ᱦᱚᱸᱠᱚ ᱡᱚᱢ ᱛᱟᱦᱮᱸᱫ᱾ ᱱᱮᱛᱟᱨ ᱜᱤᱫᱽᱨᱟᱹ ᱯᱤᱫᱽᱨᱟᱹ ᱟᱫᱚ ᱚᱱᱟ ᱵᱷᱟᱛᱮ ᱵᱷᱟᱛᱮ ᱯᱷᱟᱛᱮ ᱛᱟᱞᱮ ᱪᱚᱯᱚᱡ ᱵᱟᱠᱚ ᱪᱚᱯᱚᱡ
ᱚᱱᱟ ᱵᱟᱲᱟᱭ ᱜᱮ ᱵᱟᱠᱚ ᱵᱟᱲᱟᱭᱟ᱾
ᱵᱟᱠᱚ ᱵᱟᱲᱟᱭᱟ ᱮᱠᱫᱚᱢ ᱵᱟᱠᱚ ᱵᱟᱲᱟᱭᱟ, ᱦᱮᱸ ᱡᱮ ᱛᱟᱞᱮ ᱤᱭᱟᱹ ᱛᱮᱨᱮᱞ ᱵᱷᱟᱛᱮ ᱱᱚᱝᱠᱟ ᱠᱟᱛᱮᱫ ᱠᱚ ᱡᱚᱢᱟ
ᱦᱮᱸ ᱦᱮᱸ᱾
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱵᱤᱞᱟᱹᱛ ᱫᱤᱥᱚᱢ ᱥᱮ ᱵᱤᱨ ᱫᱤᱥᱚᱢ?
ᱟᱞᱮ ᱫᱚ ᱜᱚᱝᱠᱮ ᱦᱟᱸᱜ ᱠᱷᱟᱱ ᱫᱚᱢᱮ ᱵᱤᱨ ᱦᱚᱸ ᱵᱟᱞᱮ ᱯᱟᱲᱟᱜᱼᱟ ᱟᱨ ᱫᱚᱢᱮ ᱫᱚ ᱢᱮ ᱵᱤᱞᱟᱹᱛ ᱦᱚ ᱵᱟᱝ ᱟᱨᱠᱤ ᱢᱟᱱᱮ ᱢᱟᱡᱷᱟ ᱢᱟᱹᱡᱷᱤ ᱟᱨᱠᱤ ᱟᱨᱠᱤ ᱢᱮᱱᱟᱜ ᱞᱮᱭᱟ᱾ ᱦᱩᱸ᱾
ᱟᱞᱮ ᱫᱚ ᱜᱚᱝᱠᱮ ᱯᱩᱨᱟᱹ ᱵᱤᱨ ᱫᱤᱥᱚᱢ ᱜᱮ᱾ ᱵᱩᱡᱽ ᱠᱮᱫᱟᱵᱤᱱ᱾ ᱟᱞᱮ ᱵᱤᱨ ᱫᱤᱥᱚᱢ ᱫᱚ ᱫᱟᱨᱮ ᱯᱟᱞᱟ ᱠᱚ ᱢᱮᱱᱟᱜ ᱟᱛᱚ ᱛᱟᱦᱟᱞᱮ ᱤᱱᱟᱹ ᱠᱷᱟᱹᱛᱤᱨ ᱵᱚᱨᱥᱟ ᱦᱚᱸ ᱵᱷᱟᱜᱤ ᱦᱩᱭᱩᱜ ᱛᱟᱞᱮᱭᱟ ᱟᱨᱠᱤ ᱟᱹᱰᱤ ᱡᱩᱨ ᱜᱮ᱾ ᱚᱱᱟ ᱵᱚᱪᱷᱚᱨ ᱜᱮ᱾
ᱦᱮᱸ ᱦᱩᱸ᱾
ᱵᱚᱨᱥᱟ ᱦᱩᱭᱩᱜ-ᱟ ᱢᱟᱱᱮ ᱮᱢᱚᱱ ᱵᱚᱨᱥᱟ ᱦᱩᱭᱩᱜ-ᱟ ᱢᱟᱱᱮ ᱟᱞᱮ ᱫᱚ ᱟᱰᱤ ᱞᱚᱜᱚᱱ ᱞᱮ ᱪᱟᱥᱟ᱾
ᱦᱚᱭ᱾ ᱦᱮᱸ᱾
ᱟᱞᱮ ᱫᱚ ᱢᱟᱱᱮ ᱟᱰᱤᱼᱼ ᱯᱩᱭᱞᱟᱹ ᱯᱩᱭᱞᱟᱹ ᱨᱮᱜᱮ ᱪᱟᱥ ᱞᱮ ᱨᱟᱠᱟᱵᱟ ᱚᱠᱚᱭ ᱫᱚ ᱵᱷᱟᱫᱚᱨ ᱵᱚᱸᱜᱟ ᱠᱚ ᱥᱮᱴᱮᱨ ᱜᱚᱫ ᱠᱟᱜ-ᱟ ᱮᱴᱟᱜ ᱥᱮᱫ ᱨᱮ ᱞᱤᱧ ᱟᱸᱡᱚᱢ ᱟᱠᱟᱫ ᱠᱚᱣᱟ᱾ ᱵᱷᱟᱫᱚᱨ ᱵᱚᱸᱜᱟ ᱠᱚ ᱛᱤᱭᱩᱜᱟ᱾ ᱟᱞᱮ ᱥᱮᱫ ᱫᱚ ᱵᱟᱝ ᱳᱭ ᱥᱟᱱ ᱵᱚᱸᱜᱟ ᱢᱟᱡᱷᱟ ᱢᱟᱹᱡᱷᱤ ᱛᱮᱜᱮ ᱞᱮ ᱪᱟᱵᱟ ᱜᱚᱜᱼᱼ ᱟᱪᱪᱷᱟ ᱾ ᱫᱟᱨᱮ ᱯᱟᱞᱟ ᱦᱚᱸ ᱨᱚᱦᱚᱭ ᱫᱚᱨᱠᱟᱨ ᱫᱚᱨᱠᱟᱨ ᱢᱮᱱᱟᱜ-ᱟ ᱚᱱᱟ ᱠᱷᱟᱛᱤᱨ ᱜᱮ ᱢᱟᱱᱮ ᱦᱚᱲᱼᱼ ᱟᱵᱚ ᱡᱤᱣᱤ ᱵᱚᱱ ᱵᱟᱧᱪᱟᱣ ᱟᱠᱟᱫ ᱵᱟᱧᱪᱟᱣ ᱢᱮᱱᱟᱜ ᱛᱟᱵᱚᱱᱟ ᱚᱱᱟ ᱠᱚᱦᱚᱸ ᱨᱚᱦᱚᱭ ᱦᱩᱭᱩᱜ-ᱟ᱾ ᱟᱨ ᱚᱱᱟ ᱠᱚ ᱛᱟᱦᱮᱸ ᱞᱮᱠᱷᱟᱱ ᱫᱟᱜ ᱡᱟᱲᱤ ᱦᱚᱸ ᱦᱩᱭᱩᱜ-ᱟ᱾
ᱦᱮᱸ ᱦᱩᱸ᱾ ᱫᱟᱨᱮ ᱯᱟᱞᱟ ᱨᱮᱜᱮ ᱡᱤᱣᱤ ᱛᱟᱵᱚᱱ ᱦᱩᱭ ᱥᱮ
ᱦᱮᱸ ᱡᱤᱣᱤ ᱛᱟᱵᱚᱱ ᱾ ᱦᱚᱭᱛᱚ ᱢᱤᱫᱴᱟᱝ ᱵᱤᱱ ᱢᱟᱜᱟᱼᱼ ᱟᱨ ᱵᱟᱨᱭᱟ ᱨᱚᱦᱚᱭ ᱦᱩᱭᱩᱜ ᱛᱟᱹᱵᱤᱱᱟ ᱱᱚᱝᱠᱟ ᱟᱨᱠᱤ, ᱦᱩᱸᱼᱼ
ᱢᱟᱱᱮ ᱫᱟᱨᱮ ᱯᱟᱞᱟ ᱛᱟᱦᱮᱸ ᱞᱮᱱ ᱠᱷᱟᱱ ᱟᱨᱠᱤ ᱚᱠᱥᱤᱡᱮᱱ ᱧᱟᱢᱚᱜ-ᱟ᱾
ᱠᱮᱫᱟᱭ
ᱦᱮᱸ ᱦᱮᱸ᱾ ᱛᱟᱦᱚᱞᱮ ᱜᱚᱝᱠᱮ ᱢᱟᱱᱮ ᱱᱤᱛᱚᱜ ᱫᱚᱼᱼ ᱚᱱᱠᱟ ᱵᱤᱨ ᱠᱚᱨᱮᱫ ᱚᱱᱠᱟ ᱡᱚ ᱛᱮᱱᱟᱜ ᱠᱚᱫᱚ ᱪᱮᱫ ᱠᱚ ᱡᱚᱜ ᱠᱟᱱᱟ ᱜᱚᱝᱠᱮ?
ᱱᱤᱛᱩᱜ ᱫᱚ ᱜᱚᱝᱠᱮ ᱢᱮᱱᱟᱜ ᱫᱚ ᱢᱮᱱᱟᱜ-ᱟ ᱱᱤᱛᱩᱜ ᱫᱚ ᱚᱱᱮ ᱩᱫ ᱯᱩᱴᱠᱟᱹ ᱜᱮ ᱧᱟᱢᱚᱜ ᱠᱟᱱ ᱛᱟᱞᱮᱭᱟ᱾ ᱦᱮᱸ ᱟᱫᱚ ᱱᱤᱛᱩᱜ ᱫᱚ ᱵᱚᱨᱥᱟᱼᱼ ᱥᱤᱡᱤᱧ ᱛᱚ ᱱᱤᱛᱚᱜ ᱫᱚ ᱥᱟᱠᱟᱢ ᱫᱚ ᱵᱟᱠᱚ ᱯᱟᱹᱴᱤᱭᱮᱫᱟ᱾
ᱦᱮᱸ᱾
ᱚᱱᱟ ᱠᱚᱫᱚ ᱵᱟᱫᱽ ᱢᱮᱱᱟᱜ-ᱟ ᱟᱫᱚ ᱦᱩᱲᱩ ᱠᱚ ᱨᱚᱦᱚᱭ ᱪᱟᱵᱟ ᱞᱮᱠᱷᱟᱱ ᱦᱚᱭᱛᱚ ᱟᱹᱰᱤ ᱦᱚᱲ ᱜᱮᱼᱼ ᱢᱟᱱᱮ ᱟᱹᱰᱤ ᱨᱚᱠᱚᱢ ᱢᱟᱱᱮ ᱦᱟᱥᱟ ᱡᱟᱭᱜᱟ ᱠᱚᱦᱚᱸ ᱵᱟᱱᱩᱜ ᱛᱟᱠᱚᱣᱟ᱾ ᱠᱚᱢ ᱥᱚᱢ ᱢᱮᱱᱟᱜ ᱛᱟᱠᱚᱣᱟ ᱛᱟᱦᱚᱞᱮ ᱩᱱᱠᱩ ᱫᱚ ᱯᱟᱛᱲᱟ ᱯᱟᱹᱴᱤ ᱠᱟᱛᱮᱫ ᱜᱮᱼᱼ ᱢᱟᱱᱮ ᱥᱩᱱᱩᱢ ᱵᱩᱞᱩᱝ ᱫᱚ ᱦᱩᱭᱩᱜ-ᱟ ᱟᱨᱠᱤ ᱟᱫᱚ ᱚᱠᱚᱭ ᱠᱚᱣᱟᱜ ᱫᱚ ᱢᱤᱥᱤᱱ ᱦᱚᱸ ᱢᱮᱱᱟᱜ-ᱟ᱾ ᱵᱩᱡᱽ ᱠᱮᱫᱟ ᱵᱤᱱ ᱥᱤᱞᱟᱹᱭ ᱟᱠᱚ ᱚᱠᱚᱭ ᱠᱚᱣᱟᱜ ᱫᱚ ᱤᱭᱟᱹᱼᱼ ᱠᱩ ᱢᱮᱱᱟᱜ-ᱟ ᱚᱱᱟ ᱯᱮᱞᱮᱴ ᱢᱤᱥᱤᱱ᱾
ᱦᱩᱸ ᱦᱩᱸ᱾
ᱯᱮᱞᱮᱴ ᱢᱤᱥᱤᱱ ᱢᱮᱱᱟᱜ-ᱟ ᱛᱟᱦᱚᱞᱮ ᱩᱱᱠᱩ ᱯᱮᱞᱮᱴ ᱠᱚ ᱵᱮᱱᱟᱣ ᱜᱮᱭᱟ ᱚᱱᱟ ᱟᱞᱟᱫᱟ ᱫᱟᱢ᱾ ᱡᱩᱫᱤ ᱵᱤᱱ ᱥᱤᱞᱟᱹᱭᱟ ᱚᱱᱟ ᱟᱞᱟᱫᱟ ᱫᱟᱢ ᱡᱩᱫᱤ ᱯᱟᱹᱴᱤᱭᱟ ᱵᱤᱱ ᱚᱞᱟ ᱟᱞᱟᱫᱟ ᱫᱟᱢ ᱱᱚᱝᱠᱟ ᱠᱟᱛᱮᱜ ‌ᱠᱚ ᱟᱠᱷᱨᱤᱧᱟ ᱟᱨᱠᱤ᱾ ᱢᱟᱱᱮ ᱟᱞᱮ ᱫᱚ ᱡᱚᱛᱚ ᱛᱮᱜᱮ ᱯᱚᱭᱥᱟᱼᱼ ᱥᱟᱦᱟᱱ ᱡᱩᱫᱤ ᱵᱤᱱ ᱢᱤᱜ ᱢᱤᱜ ᱵᱩᱡᱷᱟ ᱵᱤᱱ ᱤᱫᱤᱭᱟ ᱚᱱᱟ ᱛᱤᱨᱤᱥ ᱴᱟᱠᱟ ᱪᱚᱞᱞᱤᱥᱼᱼ ᱴᱟᱠᱟ ᱯᱚᱧᱪᱟᱥ ᱴᱟᱠᱟᱼᱼ ᱵᱚᱡᱷᱟ ᱛᱮᱠᱚ ᱟᱠᱷᱨᱤᱧᱟ, ᱫᱚᱠᱟᱱ ᱠᱚᱨᱮ ᱟᱨᱠᱤ ᱞᱟᱰᱩ ᱫᱚᱠᱟᱱ ᱠᱚᱨᱮ᱾ ᱦᱮᱸ ᱟᱫᱚ ᱱᱮᱛᱟᱨ ᱢᱟ ᱚᱱᱟ ᱜᱮᱥ ᱯᱷᱮᱥᱼᱼ ᱦᱮᱡ ᱠᱟᱛᱮ ᱩᱱᱟᱹᱜ ᱫᱚ ᱪᱟᱹᱦᱤᱫᱟ ᱫᱚ ᱵᱟᱱᱩᱜ-ᱟ, ᱚᱱᱟ ᱠᱟᱴ ᱨᱮᱱᱟᱜ ᱜᱮᱥ ᱠᱚ ᱵᱷᱚᱨᱟᱣᱼᱼ ᱫᱟ ᱟᱨ ᱠᱚ ᱡᱟᱦᱟᱸ ᱱᱟᱜ ᱠᱚ ᱞᱟᱹᱰᱩ ᱠᱚ ᱟᱹᱰᱤ ᱨᱚᱠᱚᱢ᱾ ᱡᱤᱞᱟᱹᱯᱤ ᱠᱚ ᱤᱭᱟᱹ ᱠᱚ ᱪᱷᱟᱠᱟᱣ ᱫᱟ᱾
ᱦᱮᱸ᱾
ᱟᱫᱚ ᱥᱚᱨᱠᱟᱨ ᱠᱚᱦᱚᱸ ᱠᱚ ᱞᱟᱹᱭ ᱫᱟ ᱡᱮ ᱵᱤᱨ ᱵᱟ ᱢᱟᱜ ᱵᱟᱝ ᱜᱟᱱᱚᱜ-ᱟ᱾ ᱦᱮᱸ ᱚᱱᱠᱟᱼᱼ ᱯᱷᱚᱨᱮᱥᱴ ᱡᱟᱭᱜᱟ ᱛᱟᱦᱮᱸ ᱠᱷᱟᱱ ᱫᱟᱨᱮ ᱫᱟᱨᱮ ᱠᱚ ᱨᱚᱦᱚ ᱭᱟᱯᱮ ᱭᱟᱞᱮ ᱱᱚᱝᱠᱟ ᱠᱚ ᱞᱟᱹᱭ ᱫᱟ ᱟᱨᱠᱤ᱾ ᱵᱩᱥ ᱠᱮᱫᱟ ᱵᱤᱱ᱾
ᱦᱩᱸ ᱵᱟᱝ ᱚᱱᱟ ᱠᱚᱫᱚ ᱫᱚᱨᱠᱟᱨ ᱜᱮ ᱠᱟᱱᱟ ᱫᱟᱨᱮ ᱨᱚᱦᱚᱭ ᱠᱚᱫᱚ᱾
ᱦᱮᱸ ᱫᱚᱨᱠᱟᱨ ᱫᱚ ᱫᱚᱨᱠᱟᱨ ᱜᱮ᱾
ᱵᱩᱡ ᱠᱮᱫᱟᱵᱤᱱ? ᱦᱮᱸ᱾
ᱟᱨ ᱱᱮᱛᱟᱨ ᱫᱚ ᱧᱮᱞᱚᱜ ᱠᱟᱱᱟ ᱜᱚᱝᱠᱮ ᱢᱟᱱᱮ ᱫᱟᱨᱮ ᱠᱚᱠᱚ ᱢᱟᱜ ᱮᱫᱟ ᱟᱨᱠᱤ᱾
ᱦᱮᱸ ᱦᱮᱸ᱾
ᱢᱟᱱᱮ ᱫᱟᱨᱮ ᱠᱚᱠᱚ ᱢᱟᱜ ᱮᱫᱟ ᱟᱠᱠᱷᱟᱨᱤᱧ ᱮᱫᱟᱠᱚ ᱫᱚᱢᱮ, ᱟᱨ